ᱦᱮᱞᱳᱣ, ᱦᱳᱭ ᱜᱚᱝᱠᱮ ᱟᱸᱡᱚᱢᱚᱜ ᱠᱟᱱᱟ?
ᱦᱳᱭ ᱦᱳᱭ ᱟᱸᱡᱚᱢᱚᱜ ᱠᱟᱱᱟ, ᱚᱱᱛᱮ ᱦᱚᱸ ᱨᱚᱲ ᱴᱷᱤᱠ ᱜᱮ ᱟᱸᱡᱚᱢᱚᱜ ᱠᱟᱱᱟ ᱥᱮ?
ᱦᱳᱭ ᱦᱳᱭ ᱴᱷᱤᱠ ᱜᱮ ᱟᱸᱡᱚᱢᱚᱜ ᱠᱟᱱᱟ᱾
ᱪᱮᱫ ᱠᱚᱢ ᱪᱤᱠᱟᱹᱭᱮᱫᱼᱟ?
ᱳᱭ ᱱᱤᱛᱳᱜ ᱫᱚ ᱪᱮᱫ ᱫᱚ ᱪᱤᱠᱟᱹ ᱵᱟᱝ ᱦᱩᱭᱩᱜ ᱠᱟᱱᱟ, ᱱᱚᱜ-ᱚᱭ ᱥᱮ ᱛᱟᱜ ᱨᱮ ᱱᱟᱥᱛᱟ ᱠᱚ ᱡᱚᱢ ᱠᱟᱛᱮ ᱫᱩᱨᱩᱵ ᱵᱟᱨᱟ ᱦᱩᱭ ᱟᱠᱟᱱᱟ᱾
ᱟᱪᱪᱷᱟ ᱟᱪᱪᱷᱟ, ᱛᱟᱦᱚᱞᱮ ᱤᱧ ᱦᱚᱸ ᱪᱮᱫ ᱜᱮ ᱵᱟᱝ ᱱᱚᱜᱼᱚᱭ ᱡᱚᱢ ᱠᱟᱛᱮ ᱫᱩᱲᱩᱵ ᱦᱩᱭ ᱠᱟᱱᱟ᱾
ᱚ ᱱᱟᱯᱟᱭ ᱜᱮ, ᱟᱨ ᱛᱟᱦᱚᱞᱮ ᱫᱟᱜ ᱡᱟᱹᱨᱤ ᱠᱚᱫᱚ ᱟᱯᱮ ᱥᱮᱱ ᱫᱚ ᱦᱩᱭᱩᱜ ᱠᱟᱱᱟ ᱥᱮ ᱵᱟᱝᱟ?
ᱦᱳᱭ ᱦᱳᱭ ᱦᱚᱸᱜᱼᱚᱭ, ᱱᱤᱛᱚᱜ ᱜᱮ ᱱᱟᱥᱮᱱᱟᱜ ᱞᱟᱦᱟᱭ ᱮᱦᱚᱵ ᱟᱠᱟᱜ-ᱟᱭ
ᱦᱳᱭ᱾
ᱧᱩᱨᱩᱜ ᱠᱟᱱᱟ᱾ ᱦᱚᱞᱟ ᱢᱟᱫᱷᱮᱨ ᱫᱚ ᱚᱝᱠᱟ ᱫᱚ ᱵᱟᱭ ᱫᱟᱜ ᱡᱟᱲᱤ ᱠᱟᱜ-ᱟ ᱦᱚᱹᱜ-ᱚᱭ, ᱛᱮᱦᱮᱧ ᱜᱮ᱾ ᱦᱚᱞᱟ ᱢᱟᱫᱷᱮᱨ ᱫᱚ ᱨᱤᱢᱤᱞ ᱵᱟᱲᱟᱭᱮᱫ ᱛᱟᱦᱮᱸᱱᱟᱭ ᱚᱝᱠᱟ ᱫᱟᱜ ᱡᱟᱹᱲᱤ ᱫᱚ ᱵᱟᱝ ᱦᱩᱭ ᱠᱟᱱᱟ᱾
ᱟᱪᱪᱷᱟ᱾
ᱟᱯᱮ ᱥᱮᱱ ᱜᱮ ᱚᱠᱟ ᱞᱮᱠᱟ?
ᱟᱞᱮ ᱥᱮᱱ ᱦᱚᱸ ᱚᱝᱠᱟ ᱜᱮ, ᱛᱮᱦᱮᱧ ᱫᱚ ᱦᱚᱸᱜ-ᱚᱭ ᱛᱚ ᱥᱮᱛᱟᱜ ᱵᱷᱳᱨ ᱠᱷᱚᱱᱟᱜ ᱜᱮ ᱫᱟᱜ ᱡᱟᱹᱨᱤ ᱥᱩᱨᱩ ᱮᱦᱚᱵ ᱮᱛᱚᱦᱚᱵ ᱟᱠᱟᱫᱟᱭ, ᱟᱫᱚ ᱱᱤᱛᱚᱜ ᱱᱤᱛᱚᱜ ᱦᱚᱸ ᱫᱟᱜ ᱡᱟᱹᱲᱤᱭᱮᱫ ᱠᱟᱱ ᱜᱮᱭᱟᱭ᱾
ᱦᱳᱭ ᱦᱳᱭ᱾
ᱟᱫᱚ ᱚᱱᱟ ᱛᱮ ᱱᱤᱛᱚᱜ ᱫᱚ ᱱᱟᱥᱛᱟ ᱵᱟᱲᱟ ᱠᱟᱛᱮᱫ ᱫᱩᱲᱩᱵ ᱵᱟᱲᱟ ᱦᱩᱭ ᱠᱟᱱᱟ ᱚᱱᱟᱜᱮ ᱧᱮᱞ ᱵᱟᱲᱟ ᱦᱩᱭᱩᱜ ᱠᱟᱱᱟ᱾ ᱫᱟᱜ ᱡᱟᱹᱲᱤ ᱠᱚ ᱚᱠᱟ ᱞᱮᱠᱟ, ᱡᱟᱹᱥᱛᱤᱭᱮᱫ ᱠᱟᱱᱟᱭ ᱥᱮ ᱵᱟᱝ᱾
ᱦᱳᱭ ᱦᱳᱭ᱾ ᱛᱟᱦᱚᱞᱮ ᱡᱚᱢ ᱠᱚᱫᱚ ᱮᱠᱷᱚᱱ ᱫᱚ ᱪᱮᱫ ᱠᱚ ᱡᱚᱢ ᱦᱩᱭᱩᱜ ᱠᱟᱱᱟ?
ᱦᱳᱭ ᱡᱚᱢ ᱠᱚᱫᱚ ᱱᱤᱛᱚᱜ ᱫᱚ ᱥᱮᱛᱟᱜ ᱨᱮ, ᱪᱟ ᱧᱩ ᱦᱩᱭ ᱮᱱᱟ, ᱟᱨ ᱪᱟ ᱥᱟᱶᱛᱮ ᱦᱟᱞᱠᱟ ᱠᱷᱟᱵᱟᱨ, ᱠᱷᱟᱹᱡᱟᱹᱨᱤ ᱥᱮ ᱪᱟᱱᱟᱪᱚᱨ ᱚᱱᱟ ᱠᱚ ᱟᱛᱮᱜ ᱜᱮ ᱡᱚᱢ ᱧᱩ ᱦᱩᱭ ᱮᱱᱟ᱾
ᱟᱪᱪᱷᱟ ᱟᱪᱪᱷᱟ᱾
ᱟᱨ ᱫᱟᱠᱟ ᱠᱚᱫᱚ ᱛᱟᱭᱚᱢ ᱫᱟᱨᱟᱢ ᱤᱥᱤᱱ ᱞᱮᱱᱠᱷᱟᱡ ᱡᱚᱢ ᱵᱟᱲᱟ ᱦᱩᱭᱩᱜ ᱦᱟᱸᱜ, ᱦᱳᱭ᱾
ᱛᱟᱞᱦᱮ ᱜᱚᱝᱠᱮ ᱟᱯᱮ ᱥᱮᱱ ᱫᱚ ᱱᱤᱛᱚᱜ ᱚᱠᱛᱚ ᱨᱮᱫᱚ ᱚᱱᱠᱟ ᱡᱮᱢᱚᱱ ᱟᱱᱟᱡ ᱞᱮᱠᱟ ᱛᱮᱫᱚ ᱪᱮᱫ ᱠᱚᱯᱮ ᱡᱚᱢᱮᱫᱼᱟ?
ᱦᱳᱭ ᱱᱤᱛᱚᱜ ᱫᱚ ᱟᱵᱚ ᱡᱟᱦᱟᱸ ᱪᱟᱣᱞᱮ ᱠᱚᱢᱟ ᱢᱮᱱᱟᱜ ᱟᱠᱟᱫ ᱛᱟᱵᱚᱱ ᱜᱮ᱾
ᱦᱳᱭ ᱦᱳᱭ᱾
ᱦᱮᱸ ᱚᱱᱟ ᱠᱚᱫᱚ ᱡᱟᱦᱟᱸ ᱞᱟᱦᱟ ᱛᱮ ᱞᱟᱦᱟ ᱥᱮᱨᱢᱟ ᱡᱟᱦᱟᱸ ᱟᱨᱡᱟᱣ ᱦᱩᱭ ᱞᱮᱱᱟ, ᱚᱱᱟ ᱠᱚᱜᱮ ᱦᱤᱛᱳᱜ ᱪᱟᱣᱞᱮ ᱠᱟᱛᱮ ᱫᱚᱦᱚ ᱵᱟᱲᱟ ᱦᱩᱭ ᱠᱟᱱᱟ ᱥᱮ ᱵᱟᱸᱫᱤ ᱦᱩᱭ ᱠᱟᱱᱟ,
ᱦᱳᱭ ᱦᱳᱭ᱾
ᱟᱨ ᱱᱚᱛᱮ ᱡᱟᱦᱟᱸ ᱧᱟᱢᱚᱜ ᱠᱟᱱ ᱜᱮᱭᱟ ᱟᱵᱚ ᱚᱱᱟ ᱠᱚᱦᱚᱸ ᱢᱮᱱᱟᱜ ᱟᱠᱟᱫ ᱜᱮᱭᱟ, ᱥᱮ ᱜᱩᱦᱩᱢ ᱢᱮᱱᱟᱜ ᱟᱠᱟᱫ ᱛᱟᱦᱮᱸᱱᱟ ᱚᱱᱟ ᱦᱚᱸ ᱢᱮᱱᱟᱜ ᱟᱠᱟᱫᱟ᱾
ᱦᱳᱭ ᱦᱳᱭ᱾
ᱦᱳᱭ ᱟᱨ ᱮᱴᱟᱜᱟᱜ ᱠᱚᱫᱚ ᱚᱱᱠᱟ ᱞᱮᱠᱟ ᱫᱚ ᱵᱟᱹᱱᱩᱜ ᱟᱠᱟᱫᱟ᱾
ᱟᱨ
ᱫᱟᱠᱟ ᱩᱛᱩ ᱥᱟᱶᱛᱮ ᱥᱚᱵᱽᱡᱤ ᱠᱚ ᱥᱮ ᱩᱛᱩ ᱠᱚ ᱞᱟᱹᱜᱤᱫ ᱫᱚ ᱚᱱᱟ ᱠᱚ ᱢᱮᱱᱟᱜ ᱟᱠᱟᱫ ᱜᱮᱛᱮ ᱱᱟᱯᱟᱭᱚᱜ ᱠᱟᱱ ᱜᱮᱭᱟ᱾
ᱦᱳᱭ ᱦᱳᱭ᱾
ᱚ ᱠᱟᱹᱢᱤ ᱞᱟᱸᱜᱟ ᱛᱚ ᱠᱟᱹᱢᱤ ᱠᱟᱛᱮ ᱡᱚᱠᱷᱚᱱ ᱦᱩᱭᱩᱜ ᱨᱩᱣᱟᱹᱲ ᱦᱩᱭᱩᱜ ᱠᱟᱱᱟ ᱛᱚ ᱚᱱᱠᱟ ᱞᱮᱠᱟ ᱵᱟᱦᱨᱮᱼᱼ ᱠᱷᱚᱱᱟᱜ ᱡᱤᱱᱤᱥ ᱠᱚᱫᱚ ᱵᱟᱝ ᱠᱟᱛᱮ ᱚᱲᱟᱜ ᱨᱮᱱᱟᱜ ᱜᱮ ᱡᱟᱹᱥᱛᱤ ᱠᱟᱭᱛᱮ ᱡᱚᱢ ᱵᱟᱲᱟ ᱦᱩᱭᱩᱜ ᱠᱟᱱ ᱛᱮ ᱛᱚ ᱱᱟᱯᱟᱭ ᱜᱮᱭᱟ ᱚᱱᱟ ᱠᱚᱫᱚ᱾
ᱦᱳᱭ ᱦᱳᱭ᱾
ᱛᱟᱦᱚᱞᱮ, ᱜᱚᱝᱠᱮ ᱢᱮᱱ ᱫᱟᱹᱧ, ᱦᱳᱭ ᱢᱟ ᱞᱟᱹᱭ ᱢᱮ᱾
ᱜᱚᱝᱠᱮ ᱞᱟᱹᱭᱮᱫ ᱛᱟᱦᱮᱸ ᱞᱟᱹᱭ ᱫᱟᱹᱧ ᱮᱠᱷᱚᱱ ᱱᱤᱭᱟᱹᱼᱼ ᱟᱵᱚ ᱱᱤᱛᱚᱜ ᱱᱤᱭᱟᱹ ᱚᱠᱛᱚ ᱨᱮ ᱚᱠᱟ ᱞᱮᱠᱟᱱ ᱡᱚᱢᱟᱜ ᱠᱚᱵᱚ ᱡᱚᱢ ᱞᱮᱠᱷᱟᱱ ᱟᱵᱚᱣᱟᱜ ᱦᱚᱲᱢᱚ ᱞᱮᱠᱟ ᱛᱮ ᱱᱟᱯᱟᱭ ᱦᱩᱭᱩᱜᱼᱟ, ᱚᱱᱟ ᱠᱚ ᱤᱫᱤ ᱠᱟᱛᱮ ᱡᱩᱫᱤ ᱱᱟᱥᱮᱱᱟᱜ ᱵᱤᱱ ᱞᱟᱹᱭ ᱠᱮᱭᱟ ᱵᱷᱟᱜᱮ ᱦᱩᱭ ᱠᱚᱜᱼᱟ᱾ ᱥᱮ ᱪᱮᱫ ᱠᱚ ᱪᱤᱠᱟᱹ ᱞᱮᱠᱷᱟᱱ ᱦᱚᱲᱢᱚ ᱱᱟᱯᱟᱭ ᱛᱟᱦᱮᱸᱱᱟ?
ᱦᱳᱭ ᱟᱵᱚ ᱫᱚ ᱧᱮᱞ ᱫᱚ ᱱᱚᱣᱟ ᱞᱟᱹᱠᱛᱤ ᱠᱟᱱᱟ ᱡᱮ ᱡᱚᱢ ᱠᱚ ᱤᱫᱤ ᱠᱟᱛᱮᱫ ᱫᱚ ᱡᱟᱦᱟᱸ ᱫᱚ, ᱚᱲᱟᱜ ᱠᱚᱨᱮᱱᱟᱜ ᱥᱮ ᱚᱲᱟᱜ ᱠᱚᱨᱮ ᱜᱮ ᱡᱟᱦᱟᱸᱢ ᱟᱨᱡᱟᱣᱟ᱾
ᱦᱳᱭ ᱦᱳᱭ᱾
ᱥᱚᱵᱽᱡᱤ ᱠᱚ ᱦᱩᱭᱩᱜ, ᱥᱮ ᱡᱟᱦᱟᱱᱟᱜ ᱠᱚᱜᱮ ᱚᱱᱟ ᱠᱚ ᱱᱤᱡᱮᱨᱟᱜ ᱟᱨᱡᱟᱣᱟᱜ ᱜᱮ ᱡᱟᱹᱥᱛᱤ ᱠᱟᱭᱛᱮ ᱡᱚᱢ ᱵᱟᱲᱟ ᱞᱮᱠᱷᱟ ᱠᱷᱟᱱ ᱫᱚ ᱱᱟᱯᱟᱭᱚᱜᱼᱟ, ᱟᱨ ᱡᱚᱢ ᱢᱟᱱᱮ ᱡᱚᱢ ᱫᱚ ᱚᱠᱛᱚ ᱨᱮ ᱡᱚᱢ ᱞᱟᱹᱠᱛᱤ ᱠᱟᱱᱟ, ᱥᱮᱛᱟᱜ ᱨᱮ ᱪᱟ ᱱᱟᱥᱼᱼ ᱛᱟ ᱠᱚ ᱪᱟ ᱱᱟ ᱢᱟᱱᱮ ᱱᱟᱥᱛᱟ ᱡᱚᱢ ᱵᱟᱲᱟ ᱠᱟᱛᱮᱫ ᱢᱤᱫ ᱜᱷᱟᱹᱲᱤᱡ ᱡᱩᱫᱤ ᱵᱮᱭᱟᱢ ᱫᱟᱲᱮᱜ ᱟᱢ ᱮᱸᱰᱮᱠᱷᱟᱱ ᱫᱚ ᱱᱟᱯᱟᱭᱚᱜᱼᱟ᱾ ᱟᱨ ᱡᱟᱦᱟᱸ ᱠᱚ ᱵᱮᱭᱟᱢ ᱠᱚ ᱵᱟᱝ ᱵᱟᱲᱟ ᱠᱟᱛᱮᱫ ᱫᱚ ᱡᱩᱫᱤ ᱦᱳᱭ ᱢᱤᱫ ᱜᱷᱟᱹᱲᱤ ᱫᱟᱨᱟ ᱵᱟᱲᱟ ᱥᱮ ᱛᱟᱲᱟᱢ ᱞᱟᱹᱜᱤᱫ ᱮᱢ ᱩᱰᱩᱠ ᱮᱱᱟ, ᱮᱸᱰᱮᱠᱷᱟᱱ ᱫᱚ ᱟᱨᱦᱚᱸ ᱱᱟᱯᱟᱭᱚᱜᱼᱟ᱾
ᱦᱳᱭ ᱦᱳᱭ᱾
ᱟᱨ ᱡᱟᱦᱟᱸ ᱛᱤᱱᱟᱹᱜ ᱮᱢ ᱫᱟᱲᱮᱭᱟᱜᱼᱟ ᱵᱟᱦᱨᱮ ᱠᱚᱨᱮᱱᱟᱜ ᱡᱤᱱᱤᱥ ᱡᱟᱦᱟᱸ ᱫᱚ ᱥᱩᱱᱩᱢ ᱠᱚᱨᱮᱫ ᱪᱷᱟᱠᱟ ᱠᱟᱛᱮ ᱠᱚ ᱤᱥᱤᱱᱮᱫ ᱠᱟᱱᱟ, ᱦᱳᱭ ᱚᱱᱟ ᱠᱚᱫᱚ ᱮᱠᱟᱞ ᱜᱮ ᱡᱚᱢ ᱵᱚᱱᱫᱚ ᱞᱮᱠᱷᱟᱱ ᱫᱚ ᱟᱹᱰᱤ ᱜᱮ ᱱᱟᱯᱟᱭᱚᱜᱼᱟ᱾
ᱮᱠᱟᱞ ᱮᱠᱟᱞ᱾
ᱦᱳᱭ ᱛᱟᱦᱚᱞᱮ ᱟᱢᱦᱚᱸ ᱚᱠᱟ ᱠᱚᱢ ᱢᱚᱱᱮᱭᱮᱫ ᱠᱟᱱᱟ ᱡᱮ ᱵᱟᱝᱢᱟ ᱱᱚᱣᱟ ᱠᱚᱫᱚ ᱵᱟᱹᱜᱤ ᱞᱮᱠᱷᱟᱱ ᱟᱵᱚ ᱦᱚᱲᱢᱚ ᱞᱟᱹᱜᱤᱫ ᱫᱚ ᱟᱹᱰᱤ, ᱱᱟᱯᱟᱭ ᱱᱟᱯᱟᱭ ᱦᱩᱭᱩᱜ ᱛᱟᱵᱚᱱᱟ ᱢᱮᱱᱛᱮ᱾
ᱪᱤᱠᱟᱭ ᱞᱮᱠᱷᱟᱱ ᱚᱱᱠᱟ ᱜᱚᱝᱠᱮ ᱞᱟᱹᱭ ᱞᱮᱠᱷᱟᱱ ᱫᱚ ᱱᱤᱛᱚᱜ ᱚᱠᱛᱚ ᱨᱮᱫᱚ ᱟᱵᱚ ᱫᱚ, ᱡᱟᱦᱟᱸ ᱟᱱᱟᱡᱽ ᱠᱚᱵᱚ ᱫᱟᱜᱮᱫ ᱟᱭ ᱥᱮ ᱦᱩᱭ ᱦᱚᱪᱚᱭᱮᱜᱼᱟ ᱚᱱᱟ ᱠᱚᱫᱚ ᱱᱤᱛᱚᱜ ᱫᱚ ᱱᱚᱜᱼᱚᱭ ᱥᱟᱨ ᱦᱩᱭᱮᱱ ᱩᱱᱠᱩᱣᱟᱜ ᱡᱟᱦᱱᱟᱜ ᱵᱤᱥ ᱚᱱᱟᱠᱚ ᱤᱭᱟᱹ ᱠᱟᱛᱮ ᱥᱮᱫ ᱵᱚ ᱦᱩᱭ ᱦᱚᱪᱚᱭᱮᱫᱼᱟ ᱚᱱᱟ ᱠᱚᱫᱚ ᱟᱵᱚᱣᱟᱜ ᱦᱚᱲᱢᱚ ᱞᱮᱠᱟᱛᱮ ᱟᱹᱰᱤ ᱢᱟᱨᱟᱝ ᱢᱤᱫᱴᱟᱝ, ᱵᱟᱹᱲᱤᱡ ᱤᱭᱟᱹ ᱠᱟᱱ ᱛᱟᱵᱚᱱᱟ ᱚᱱᱟ ᱠᱚ ᱚᱱᱟ ᱠᱚ ᱤᱭᱟᱹ ᱛᱮ ᱡᱩᱫᱤ ᱟᱵᱚ, ᱡᱮᱢᱚᱱ ᱥᱟᱨ ᱵᱚᱫᱚᱞ ᱛᱮ ᱟᱵᱚ ᱵᱤᱥᱤ ᱠᱷᱚᱱ ᱵᱤᱥᱤ ᱜᱩᱨᱤᱡ ᱠᱚᱵᱚ ᱮᱢ ᱫᱟᱲᱮᱭᱟᱜ ᱠᱷᱟᱱ ᱱᱟᱯᱟᱭᱚᱜᱼᱟ᱾
ᱦᱮᱸ᱾
ᱦᱮᱸ ᱚᱱᱟ ᱜᱩᱨᱤᱡ ᱠᱚ ᱡᱟ ᱜᱮ,
ᱦᱳᱭ ᱦᱳᱭ ᱟᱵᱚ ᱫᱚ ᱚᱱᱟᱜᱮ ᱧᱮᱞ ᱞᱟᱹᱠᱛᱤᱜ ᱠᱟᱱᱟ ᱵᱟᱝᱢᱟ ᱡᱟᱦᱟᱸ ᱨᱚᱥᱟᱭᱱᱤᱠ ᱥᱟᱨ, ᱚᱱᱟ ᱠᱚ ᱵᱟᱫᱟᱞ ᱠᱟᱛᱮ ᱟᱵᱚᱣᱟᱜ ᱡᱟᱦᱟᱸ ᱜᱩᱨᱤᱡ ᱥᱟᱨ ᱠᱟᱱ ᱛᱟᱵᱚᱱᱟ, ᱚᱱᱟ ᱠᱚᱜᱮ ᱡᱩ ᱫᱤ ᱚᱱᱟ ᱠᱚᱜᱮ ᱞᱟᱜᱟᱣ ᱠᱟᱛᱮᱫ ᱡᱩᱫᱤ ᱢᱟᱱᱮ ᱚᱱᱟ ᱠᱚ ᱟᱛᱮᱫ ᱦᱚᱸ ᱪᱟᱥ ᱫᱚ ᱱᱟᱯᱟᱭ ᱜᱮ ᱦᱩᱭᱩᱜ ᱛᱟᱵᱚᱱᱟ᱾
ᱦᱚᱭ ᱦᱚᱭ᱾
ᱚᱱᱟ ᱠᱚᱜᱮ ᱠᱟᱹᱴᱤᱡ ᱡᱚᱢ ᱞᱮᱠᱷᱟᱱ ᱥᱮ ᱚᱱᱟ ᱠᱚ ᱤᱫᱤ ᱠᱟᱛᱮᱫ ᱡᱟᱦᱟᱸ ᱪᱟᱥ ᱠᱟᱛᱮ ᱡᱟᱦᱟᱸ ᱠᱚ ᱟᱨᱡᱟᱣᱟ ᱚᱱᱟ ᱠᱚ ᱡᱚᱢ ᱜᱮ ᱟᱹᱰᱤ ᱦᱚᱲᱢᱚ ᱨᱮᱫᱚ ᱠᱟᱡᱮ ᱞᱟᱜᱟᱣᱼᱟ᱾
ᱮᱱᱠᱟ ᱞᱮᱠᱟᱱ,
ᱟᱨᱚ ᱱᱚᱛᱮ ᱧᱮᱞᱚᱜᱚᱜ ᱠᱟᱱᱟ ᱵᱟᱝᱢᱟ ᱠᱟᱹᱢᱤ ᱵᱟᱲᱟ ᱠᱟᱛᱮᱜ ᱦᱮᱸ, ᱡᱟᱹᱯᱤᱫ ᱴᱷᱤᱠ ᱢᱚᱛᱚ ᱵᱟᱝ ᱦᱩᱭᱩᱜ ᱛᱮ ᱚᱱᱟ ᱠᱚ ᱛᱮᱦᱚᱸ ᱦᱚᱲᱢᱚ ᱫᱚ ᱢᱟᱱᱮ ᱵᱟᱹᱲᱤᱡ ᱥᱮᱫ ᱜᱮ ᱥᱮᱱᱚᱜ ᱛᱚᱵᱚᱱ ᱜᱮᱭᱟ᱾
ᱮᱠᱟᱞ ᱮᱠᱟᱞ᱾
ᱠᱟᱛᱷᱟ ᱫᱚ ᱱᱚᱝᱠᱟ ᱡᱮ ᱵᱟᱝᱢᱟ ᱡᱚᱢ ᱵᱟᱲᱟ ᱠᱟᱛᱮᱫ ᱧᱤᱫᱟᱹ ᱡᱟᱹᱥᱛᱤ ᱵᱟᱝ ᱵᱮᱸᱜᱮᱫ ᱠᱟᱛᱮᱫ,
ᱡᱩᱫᱤ ᱚᱠᱛᱚ ᱨᱮᱢ ᱡᱟᱹᱯᱤᱫᱟ ᱦᱚᱲᱢᱚ ᱠᱟᱹᱢᱤ ᱞᱟᱸᱜᱟ ᱠᱟᱛᱮ ᱦᱚᱲᱢᱚ ᱵᱟᱝ ᱡᱤᱨᱟᱹᱣ ᱞᱮᱱᱠᱷᱟᱱ ᱫᱚ ᱚᱱᱟ ᱫᱚ ᱵᱟᱹᱲᱤᱡᱚᱜ ᱛᱟᱵᱚᱱ ᱜᱮᱭᱟ ᱦᱚᱲᱢᱚ ᱫᱚ ᱢᱟᱱᱮ ᱵᱟᱹᱲᱤᱡ ᱥᱮᱱ ᱜᱮ ᱥᱮᱱᱚᱜ ᱜᱮᱭᱟ᱾ ᱟᱨ ᱡᱟᱦᱟᱸ ᱧᱮᱞᱚᱜ ᱠᱟᱱᱟ ᱵᱟᱝᱢᱟ ᱡᱮ, ᱛᱤᱜ ᱞᱟᱦᱟᱨᱮ ᱥᱟᱱᱟᱢ ᱠᱚᱜᱮ ᱱᱮᱛᱟᱨ ᱫᱚ ᱥᱮ ᱯᱷᱳᱱ ᱠᱚ ᱧᱮᱞᱮᱫ ᱠᱟᱱᱟ᱾ ᱚᱱᱟ ᱠᱚ ᱵᱟᱹᱜᱤ ᱠᱟᱛᱮᱜ ᱡᱩᱫᱤ ᱚᱠ ᱚᱠᱛᱚ ᱨᱮ ᱡᱟᱹᱯᱤᱫᱚᱜᱼᱟ ᱮᱸᱰᱮ ᱠᱷᱟᱱ ᱫᱚ ᱦᱚᱲᱢᱚ ᱞᱟᱹᱜᱤᱫ ᱫᱚ ᱟᱹᱰᱤ ᱱᱟᱯᱟᱭ ᱜᱮ ᱦᱩᱭᱩᱜ ᱛᱟᱭᱟ᱾
ᱮᱠᱟᱞ ᱮᱠᱟᱞ ᱱᱤᱛᱚᱜ ᱚᱠᱛᱚ ᱨᱮᱫᱚ, ᱡᱟᱹᱯᱤᱫ ᱠᱚᱦᱚᱸ ᱢᱚᱡᱽ ᱛᱮ ᱵᱟᱝ ᱦᱩᱭᱩᱜ ᱠᱟᱱᱟ ᱚᱱᱟ ᱥᱟᱶᱛᱮ ᱡᱚᱢᱟᱜ ᱦᱚᱸ ᱟᱹᱰᱤ, ᱢᱟᱱᱮ, ᱤᱭᱟᱹ ᱟᱜ ᱠᱚᱵᱚ ᱡᱚᱢᱮᱜᱼᱟ ᱵᱮᱥᱤ ᱥᱟᱨ ᱨᱮᱭᱟᱜ ᱥᱮ ᱚᱱᱠᱟᱱᱟᱜ, ᱤᱭᱟᱹ ᱨᱮᱭᱟᱜ ᱵᱚ ᱡᱚᱢᱮᱜᱼᱟ ᱡᱮᱢᱚᱱ ᱫᱚᱠᱟᱱ ᱠᱚᱨᱮᱱᱟᱜ ᱥᱩᱱᱩᱢ ᱡᱤᱱᱤᱥ ᱠᱚ ᱚᱱᱠᱟᱱᱟᱜ ᱦᱚᱸ ᱡᱚᱢ ᱞᱟᱹᱠᱛᱤ ᱵᱟᱝ ᱠᱟᱱᱟ᱾ ᱡᱩᱫᱤ ᱜᱟᱱᱚᱜ ᱠᱷᱟᱱ ᱮᱠᱟᱞ ᱚᱱᱟ ᱠᱚᱫᱚ ᱠᱚᱢ ᱡᱚᱢ ᱞᱮᱠᱷᱟᱱᱜᱮ ᱱᱟᱯᱟᱭᱚᱜᱼᱟ᱾
ᱦᱮᱸ ᱚᱱᱟ ᱠᱚᱢᱟ ᱟᱹᱰᱤ ᱱᱟᱯᱟᱭ ᱠᱟᱛᱷᱟ ᱜᱮ,
ᱮᱠᱟᱞ ᱮᱠᱟᱞ᱾
ᱟᱨᱚ ᱱᱚᱛᱮ ᱡᱟᱦᱟᱸ ᱦᱳᱭ ᱢᱟ ᱞᱟᱹᱭ ᱢᱮ ᱢᱟ ᱢᱟ, ᱦᱳᱭ ᱢᱟ, ᱟᱹᱞᱤᱧ ᱞᱤᱧ ᱞᱟᱹᱭ ᱮᱫᱟ, ᱡᱮ ᱱᱚᱜᱼᱚᱭ, ᱡᱟᱦᱟᱸ ᱧᱮᱞᱚᱜᱚᱜ ᱠᱟᱱᱟ, ᱟᱵᱚ ᱡᱟᱦᱟᱸ ᱠᱚᱨᱮ ᱢᱟᱱᱮ, ᱦᱚᱲᱢᱚ ᱠᱚ ᱥᱟᱶᱟᱨ ᱫᱚᱦᱚᱭ ᱞᱟᱹᱜᱤᱫ ᱫᱚ, ᱟᱨᱚ, ᱢᱤᱫᱴᱮᱱ ᱢᱟᱨᱟᱝ ᱟᱜ, ᱡᱤᱱᱤᱥ ᱫᱚ, ᱱᱚᱣᱟ ᱦᱚᱸ ᱠᱟᱱᱟ ᱵᱟᱝᱢᱟ, ᱡᱮ, ᱟᱢ ᱡᱟᱦᱟᱸ ᱠᱚᱢ, ᱦᱚᱨᱚᱜ ᱮᱫ, ᱠᱟᱱᱟ ᱥᱮ, ᱟᱢ ᱡᱟᱦᱟᱸᱨᱮᱢ, ᱛᱟᱦᱮᱱ ᱠᱟᱱᱟ, ᱚᱱᱟ ᱠᱚ, ᱮᱠᱟᱞ ᱜᱮ, ᱥᱟᱯᱷᱟ ᱥᱟᱹᱯᱷᱤ, ᱫᱚᱦᱚ, ᱞᱟᱹᱠᱛᱤᱜ ᱠᱟᱱᱟ ᱾
ᱦᱳᱭ ᱦᱳᱭ ᱾
ᱚᱱᱟ ᱠᱚ, ᱵᱟᱝ ᱫᱚᱦᱚ ᱞᱮᱠᱷᱟᱱ ᱫᱚ, ᱚᱱᱟ ᱠᱚᱨᱮᱱ ᱠᱚ, ᱡᱟᱦᱟᱸ, ᱢᱟᱱᱮ ᱡᱟᱦᱟᱱ ᱪᱤᱞᱤᱠᱟ, ᱢᱟᱱᱮ ᱤᱭᱟᱹ ᱠᱟ, ᱫᱚ, ᱵᱟᱹᱲᱛᱤ ᱤᱫᱤᱜ ᱜᱮᱭᱟ ᱾ ᱥᱮ ᱡᱟᱦᱟᱱᱟᱜ, ᱚᱱᱟ ᱠᱚ ᱠᱷᱚᱱ, ᱵᱟᱹᱲᱤᱡ ᱤᱫᱤ ᱞᱮᱱᱠᱷᱟᱱ ᱫᱚ ᱡᱟᱦᱟᱱᱟᱜ, ᱨᱳᱜᱽ ᱵᱤᱜᱤᱱ ᱠᱚ, ᱦᱚᱲᱢᱚ ᱨᱮ, ᱞᱟᱜᱟᱣᱚᱜ ᱜᱮᱭᱟ ᱾
ᱦᱳᱭ ᱦᱳᱭ ᱾
ᱟᱫᱚ ᱚᱱᱟᱜᱮ, ᱡᱟᱦᱟᱸ ᱠᱚᱨᱮ, ᱛᱟᱦᱮᱱᱟᱢ ᱥᱮ ᱟᱢ, ᱡᱟᱦᱟᱸ ᱠᱚᱢ ᱦᱚᱨᱚᱜ, ᱢᱟᱱᱮ ᱜᱮᱸᱫᱟᱜ ᱠᱚ, ᱟᱢᱟᱜ ᱡᱟᱦᱟᱸ ᱞᱟᱠᱛᱤ ᱛᱤᱭᱟᱜ ᱠᱚᱫᱚ, ᱥᱟᱱᱟᱢᱟᱜ ᱜᱮ, ᱥᱟᱯᱷᱟ ᱥᱩᱛᱨᱟᱹ ᱛᱟᱦᱮᱸ, ᱞᱮᱱ ᱠᱷᱟᱱ ᱫᱚ, ᱟᱹᱰᱤ ᱱᱟᱯᱟᱭᱚᱜᱼᱟ ᱾
ᱮᱠᱟᱲ ᱮᱠᱟᱲ, ᱚᱱᱟ ᱥᱟᱶᱛᱮ ᱡᱮᱢᱚᱱ ᱰᱟᱝᱨᱤ ᱠᱚ, ᱠᱟᱰᱟ ᱠᱚ, ᱚᱱᱠᱟ ᱟᱵᱚ, ᱡᱟᱦᱟᱸ ᱵᱟᱸᱫᱷ ᱠᱚ ᱨᱮ, ᱵᱚᱱ ᱛᱩᱯᱩᱱ ᱠᱟᱱᱟ ᱾ ᱚᱱᱟ ᱠᱚᱨᱮ ᱦᱚᱸ, ᱩᱱᱠᱩ ᱠᱚ ᱵᱟᱝ ᱛᱩᱯᱩᱜ ᱚᱪᱚ, ᱟᱠᱚ ᱠᱷᱟᱱ, ᱱᱟᱯᱟᱭ ᱠᱚᱜᱼᱟ ᱩᱱᱠᱩ, ᱚᱱᱟ ᱛᱮᱦᱚᱸ, ᱟᱵᱚᱣᱟᱜ ᱢᱤᱫ ᱞᱮᱠᱟᱛᱮ ᱨᱳᱜᱽ ᱟᱡᱟᱨ, ᱦᱩᱭ ᱫᱟᱲᱮᱭᱟᱜᱼᱟ ᱾
ᱦᱳᱭ, ᱦᱳᱭ ᱾ ᱟᱨᱚ, ᱦᱳᱭ! ᱟᱨᱚ, ᱱᱚᱝᱠᱟ ᱦᱚᱸ, ᱧᱮᱞᱚᱜ ᱠᱟᱱᱟ, ᱡᱟᱦᱟᱸ ᱫᱚ ᱡᱩᱫᱤ, ᱟᱵᱚ ᱦᱚᱲᱢᱚ ᱨᱮ, ᱨᱳᱜᱽ ᱟᱡᱟᱨ ᱠᱚ, ᱞᱟᱜᱟᱣ ᱮᱱ ᱜᱮᱭᱟ ᱮᱸᱰᱮ ᱠᱷᱟᱱ ᱫᱚ, ᱱᱤᱡᱮᱨᱟᱜ, ᱢᱟᱱᱮ, ᱱᱤᱡᱮᱨᱟᱜ ᱵᱩᱡᱽ ᱞᱮᱠᱟᱛᱮ, ᱡᱟᱦᱟᱸ ᱨᱟᱱ ᱠᱚᱵᱚ, ᱦᱟᱛᱟᱣᱟ ᱥᱮ, ᱨᱟᱱ ᱠᱚᱵᱚᱱ, ᱡᱚᱢᱟ, ᱚᱱᱟ ᱠᱚᱫᱚ, ᱵᱟᱝ ᱠᱟᱛᱮᱜ ᱟᱵᱚ ᱡᱩᱫᱤ, ᱡᱟᱦᱟᱸ ᱰᱟᱠᱛᱟᱨ ᱠᱚ ᱴᱷᱮᱱ, ᱥᱮᱱ ᱠᱟᱛᱮ, ᱥᱮ ᱩᱱᱠᱩ ᱠᱚ, ᱠᱩᱞᱤ ᱵᱩᱡᱽ ᱠᱟᱛᱮᱜ, ᱡᱩᱫᱤ ᱩᱱᱠᱩ, ᱡᱟᱦᱟᱸ ᱞᱮᱠᱟ, ᱨᱟᱱ ᱠᱚ, ᱞᱟᱹᱭᱟ ᱚᱱᱟ ᱠᱚᱜᱮ, ᱵᱚᱱ ᱡᱚᱢᱟᱜ ᱠᱷᱟᱱ ᱫᱚ, ᱟᱵᱚ ᱫᱚ, ᱱᱟᱯᱟᱭᱚᱜ ᱛᱟᱵᱚᱱᱟ ᱾
ᱮᱠᱟᱞ, ᱮᱠᱟᱞ ᱮᱠᱟᱞ ᱾
ᱟᱨ, ᱵᱟᱝᱠᱷᱟᱱ ᱫᱚ, ᱧᱮᱞᱚᱜᱚᱜ ᱠᱟᱱᱟ, ᱡᱮ, ᱚᱱᱟ ᱠᱚ ᱵᱟᱝ, ᱚᱼ ᱥᱮ ᱚᱱᱟ ᱠᱚ, ᱵᱟᱝ ᱠᱩᱞᱤ ᱵᱟᱰᱟᱭ ᱠᱟᱛᱮᱫ ᱜᱮ, ᱱᱤᱡᱮᱛᱮ, ᱡᱟᱦᱟᱸ ᱨᱟᱱ ᱠᱚ, ᱦᱟᱛᱟᱣ ᱦᱩᱭᱩᱜ ᱠᱟᱱᱟ, ᱚᱱᱟ ᱠᱚ, ᱡᱚᱢ ᱞᱮᱠᱷᱟᱱ ᱫᱚ, ᱵᱟᱝ ᱢᱟ, ᱟᱨᱦᱚᱸ ᱡᱩᱫᱤ, ᱦᱚᱨᱢᱚ ᱵᱟᱹᱲᱤᱡ ᱟᱠᱟᱱᱟ, ᱠᱷᱟᱛᱟᱨ ᱟᱨᱦᱚᱸ ᱵᱟᱹᱲᱤᱡ ᱥᱮᱫ ᱜᱮ, ᱞᱟᱦᱟ ᱤᱫᱤᱜᱼᱟ, ᱚᱱᱛᱮ ᱫᱚ ᱾
ᱦᱳᱭ ᱦᱳᱭ ᱾ ᱚᱱᱠᱟᱜᱮ, ᱚᱱᱟ ᱥᱟᱶᱛᱮ, ᱡᱮᱢᱚᱱ ᱱᱤᱛᱚᱜ ᱟᱜ, ᱚᱠᱛᱚ ᱨᱮᱫᱚ, ᱧᱮᱞ ᱞᱮᱠᱷᱟᱱ, ᱚᱝᱠᱟ ᱫᱚ ᱡᱟᱦᱟᱸᱱᱟᱜ ᱜᱮᱵᱚ, ᱤᱭᱟᱹᱭᱮᱫᱼᱟ, ᱵᱟᱡᱟᱨ ᱨᱮᱱᱟᱜ, ᱡᱤᱱᱤᱥ ᱠᱚᱵᱚ, ᱡᱚᱢᱮᱫᱼᱟ, ᱡᱷᱚᱛᱚ ᱜᱮ, ᱦᱟᱱᱟ ᱱᱤᱭᱟᱹ, ᱢᱮᱥᱟ ᱠᱟᱛᱮᱫ, ᱛᱟᱦᱮᱱ ᱠᱟᱱᱟ, ᱚᱱᱟ ᱠᱷᱟᱹᱛᱤᱨ ᱛᱮ ᱚᱱᱠᱟᱱᱟᱜ ᱫᱚ, ᱵᱟᱝ ᱡᱚᱢ ᱞᱮᱠᱷᱟᱱ ᱦᱚᱸ, ᱱᱟᱯᱟᱭᱚᱜᱼᱟ ᱾
ᱦᱳᱭ ᱦᱳᱭ, ᱟᱨᱦᱚᱸ, ᱡᱚᱢ ᱵᱟᱲᱟ ᱠᱟᱛᱮ ᱯᱮ ᱡᱟᱦᱟᱸ, ᱟᱵᱚ ᱫᱟᱜ ᱠᱚᱵᱚ, ᱧᱩᱭᱟ, ᱚᱱᱟ ᱠᱚᱦᱚᱸ, ᱪᱮ ᱛᱤ, ᱟᱵᱚ ᱢᱟᱱᱮ, ᱡᱟᱦᱟᱸ ᱫᱚ ᱵᱟᱲᱟᱭ ᱞᱮᱠᱟ ᱥᱮ, ᱠᱩᱞᱤ ᱵᱩᱡᱽ ᱠᱟᱛᱮᱫ, ᱡᱟᱦᱟᱸ ᱰᱟᱠᱛᱟᱨ ᱠᱚ, ᱵᱟᱲᱟᱭ ᱠᱟᱛᱮ ᱡᱟᱦᱟᱸ ᱠᱚ, ᱚᱱᱠᱟ ᱩᱱᱠᱩ ᱡᱟᱦᱟᱸ ᱞᱮᱠᱟ, ᱞᱟᱹᱭ ᱟᱠᱚ, ᱚᱱᱠᱟ ᱞᱮᱠᱟᱛᱮ, ᱫᱟᱜ ᱠᱚᱵᱚᱱ, ᱧᱩ ᱞᱮᱠᱷᱟᱱᱡ ᱫᱚ, ᱚᱱᱟ ᱦᱚᱸ, ᱱᱟᱯᱟᱭᱚᱜ ᱜᱮᱭᱟ ᱾
ᱦᱳᱭ ᱦᱳᱭ, ᱚᱱᱟ ᱠᱚᱦᱚᱸ, ᱵᱟᱝ ᱢᱟ ᱟᱸᱡᱚᱢ ᱦᱩᱭ ᱟᱠᱟᱱᱟ, ᱫᱤᱱ, ᱫᱤᱱᱨᱮ ᱟᱵᱚ ᱢᱟ, ᱱᱢᱤᱢᱤᱫ ᱦᱚᱲ ᱜᱮ, ᱫᱤᱱᱨᱮ ᱚᱱᱠᱟ
ᱦᱳᱭ ᱢᱟᱱᱮ ᱪᱟᱨ ᱛᱷᱮᱠᱮ ᱯᱟᱸᱪ ᱞᱤᱴᱟᱨ ᱫᱟᱜ ᱫᱚ ᱞᱟᱹᱠᱛᱤᱭᱟᱜ ᱠᱟᱱ ᱛᱟᱵᱚᱱ ᱜᱮᱭᱟ ᱾
ᱦᱳᱭ ᱦᱳᱭ ᱯᱮ ᱯᱩᱱ ᱞᱤᱴᱟᱨ ᱫᱟᱜ ᱧᱩ ᱨᱮᱱᱟᱜ ᱞᱟᱹᱠᱛᱤ ᱠᱟᱱ ᱛᱟᱵᱚᱱᱟ ᱾
ᱦᱳᱭ ᱟᱨ ᱫᱟᱜ ᱧᱩ ᱦᱚᱸ ᱡᱟᱦᱟ ᱫᱚ ᱧᱮᱞᱚᱜ ᱠᱟᱱᱟ ᱡᱮ ᱚᱠᱚᱭ ᱠᱚᱫᱚ ᱱᱮ ᱫᱟᱠᱟ ᱡᱚᱢ ᱡᱚᱢ ᱛᱮᱦᱚᱸ ᱫᱟᱜ ᱠᱚ ᱧᱩᱭᱟ ᱦᱳᱭ ᱚᱱᱟ ᱠᱚᱫᱚ ᱢᱮᱱ ᱜᱟᱱᱚᱜᱼᱟ ᱚᱱᱟ ᱫᱚ ᱱᱟᱯᱟᱭᱟᱜ ᱫᱚ ᱵᱟᱝ ᱠᱟᱱᱟ᱾ ᱦᱳᱭ ᱫᱟᱜ ᱚᱱᱮ ᱡᱚᱢ ᱠᱟᱜ
ᱩᱱᱠᱩᱣᱟᱜ ᱠᱟᱛᱷᱟ ᱞᱮᱠᱟᱛᱮ ᱡᱩᱫᱤ ᱡᱚᱢ ᱯᱩᱨᱟᱹᱣ ᱠᱟᱛᱮ ᱠᱤᱪᱷᱩ ᱠᱷᱚᱱ ᱯᱚᱨᱮ ᱧᱩᱭᱟᱢ ᱚᱱᱟᱜᱮ ᱱᱟ
ᱦᱳᱭ ᱦᱳᱭ ᱾ ᱚᱱᱟᱜᱮ ᱟᱹᱰᱤ ᱱᱟᱯᱟᱭᱚᱜᱼᱟ ᱵᱟᱝᱢᱟ ᱡᱮ ᱡᱚᱢ ᱡᱟᱦᱟᱸ ᱫᱚ ᱡᱚᱢ ᱠᱟᱛᱮ ᱞᱟᱡ ᱨᱮᱦᱚᱸ ᱠᱟᱹᱴ ᱠᱟᱹᱴᱤᱡ ᱡᱤᱨᱟᱹᱜ ᱢᱟ ᱛᱟᱯᱚᱨᱮ ᱚᱱᱟ ᱠᱚ ᱵᱟᱲᱟᱭ ᱢᱟ ᱮᱠᱴᱩ ᱥᱚᱢᱚᱭ ᱠᱟᱛᱮᱫ ᱫᱟᱜ ᱠᱚ ᱧᱩ ᱞᱮᱠᱷᱟᱱ ᱫᱚ ᱟᱹᱰᱤ ᱜᱮ ᱱᱟᱯᱟᱭᱚᱜᱼᱟ᱾
ᱦᱳᱭ ᱦᱳᱭ,
ᱟᱨᱦᱚ ᱡᱟᱦᱟᱸ ᱫᱚ ᱵᱟᱦᱮᱨᱮ ᱠᱚᱥᱮᱫ ᱡᱩᱫᱤ ᱥᱮᱱ ᱠᱟᱱᱟᱢ ᱥᱮ ᱡᱟᱦᱟᱸ ᱠᱷᱚᱱᱟᱜ ᱜᱮᱢ ᱨᱩᱣᱟᱹᱲ ᱦᱮᱡ ᱮᱱᱟ ᱦᱮᱡ ᱛᱚᱨᱟ ᱜᱮ ᱡᱮ ᱦᱮᱡ ᱛᱚᱨᱟ ᱜᱮ ᱡᱮ ᱫᱟᱜ ᱮᱢ ᱧᱩᱭᱟ ᱚᱱᱠᱟ ᱫᱚ ᱵᱟᱝ ᱵᱷᱟᱜᱮᱭᱟ ᱚᱱᱟ ᱫᱚ ᱾
ᱦᱳᱭ ᱦᱳᱭ ᱱᱟᱥᱮᱱᱟᱜ ᱦᱮᱡ ᱠᱟᱛᱮ ᱫᱩᱲᱩᱵ ᱡᱤᱨᱟᱹᱣ ᱠᱟᱛᱮᱜ ᱧᱩ ᱜᱮ ᱱᱟᱯᱟᱭᱚᱜᱼᱟ ᱾
ᱦᱳᱭ ᱢᱟᱱᱮ ᱦᱮᱡ ᱠᱟᱛᱮᱜ ᱢᱤᱫ ᱜᱷᱟᱹᱲᱤᱡ ᱫᱩᱲᱩᱵ ᱡᱤᱨᱟᱹ ᱦᱩᱭᱱᱟ ᱠᱟᱹᱴᱤᱡ ᱦᱚᱲᱢᱚ ᱠᱚ ᱡᱟᱦᱟᱸ ᱩᱫᱽᱜᱟᱹᱨ ᱫᱟᱜ ᱦᱟᱭᱮᱫ ᱢᱟᱱᱮ ᱩᱫᱽᱜᱟᱹᱨ ᱠᱟᱱᱟ ᱚᱱᱟ ᱠᱚ ᱦᱟᱣᱮᱫ ᱮᱱᱟ ᱾ ᱤᱱᱟᱹ ᱯᱚᱨ ᱟᱨᱟᱢ ᱥᱮ ᱫᱟᱜ ᱧᱩ ᱞᱮᱠᱷᱟᱱ ᱜᱮ ᱚᱱᱟ ᱫᱚ ᱟᱹᱰᱤ ᱱᱟᱯᱟᱭ ᱢᱟᱱᱮ ᱦᱚᱲᱢᱚ ᱞᱟᱹᱜᱤᱫ ᱫᱚ ᱟᱹᱰᱤ ᱱᱟᱯᱟᱭᱚᱜ ᱠᱟᱱ ᱜᱮᱭᱟ ᱚᱱᱟ ᱫᱚ ᱾
ᱦᱳᱭ ᱦᱳᱭ ᱾
ᱛᱟᱦᱚᱞᱮ ᱜᱚᱢᱠᱮ ᱦᱳᱭ ᱢᱟ ᱚ ᱚᱱᱟᱜᱮ ᱢᱮᱱᱫᱟᱹᱧ ᱡᱮ ᱛᱟᱦᱚᱞᱮ ᱟᱨᱦᱚ ᱚᱱᱠᱟ ᱪᱮᱫ ᱠᱚ ᱢᱮᱱᱟᱜ ᱟᱠᱟᱫ ᱛᱟᱵᱚᱱᱟ ᱡᱟᱦᱟᱸ ᱫᱚ ᱟᱵᱚ ᱦᱚᱲᱢᱚ ᱥᱟᱶᱟᱨ ᱫᱚᱦᱚᱭ ᱞᱟᱹᱜᱤᱫ ᱛᱮ ᱱᱟᱯᱟᱭᱚᱜ ᱛᱟᱵᱚᱱᱟ ᱾
ᱮᱠᱟᱞ ᱮᱠᱟᱞ ᱚᱱᱠᱟ ᱧᱮᱞ ᱞᱮᱠᱷᱟᱱ ᱫᱚ ᱡᱮᱢᱚᱱ ᱟᱵᱚ ᱡᱚᱠᱷᱚᱱ ᱡᱟᱦᱟᱱᱟᱜ ᱵᱚᱱ ᱡᱚᱢᱟ ᱥᱮ ᱡᱟᱦᱟᱱᱟᱜ ᱟᱵᱚᱵᱚ ᱠᱟᱹᱢᱤᱭᱟ ᱚᱱᱟ ᱞᱟᱦᱟᱨᱮ ᱛᱤ ᱠᱚ ᱥᱮ ᱡᱟᱦᱟᱸ ᱵᱚ ᱡᱚᱢᱮᱫᱼᱟ ᱚᱱᱟ ᱠᱚ ᱱᱟᱯᱟᱭ ᱛᱮ ᱟᱹᱨᱩᱵ ᱥᱟᱯᱷᱟ ᱠᱟᱛᱮ᱾
ᱦᱳᱭ ᱦᱳᱭ। ᱱᱚᱣᱟ ᱫᱚ ᱮᱠᱟᱞ ᱜᱮ ᱱᱚᱣᱟ ᱫᱚ ᱥᱟᱱᱟᱢ ᱦᱚᱲ ᱠᱚᱣᱟᱜ ᱜᱮ ᱮᱠᱟᱞ ᱜᱮ ᱞᱟᱹᱠᱛᱤᱭᱟᱱᱟᱜ ᱠᱟᱱ ᱛᱟᱵᱚᱱ ᱜᱮᱭᱟ।
ᱦᱳᱭ ᱦᱳᱭ᱾
ᱟᱵᱚ ᱡᱩᱫᱤ ᱱᱚᱣᱟ ᱠᱚ ᱡᱟᱦᱟᱸ ᱛᱤ ᱠᱚ ᱡᱩᱫᱤ ᱵᱟᱵᱚᱱ ᱟᱵᱩᱜ ᱥᱟᱯᱟᱜ-ᱟ, ᱥᱮ ᱡᱟᱦᱟᱸ ᱵᱚ ᱡᱚᱢᱮᱜ ᱠᱟᱱᱟ᱾ ᱚᱱᱟ ᱠᱚ ᱡᱩᱫᱤ ᱵᱟᱵᱚᱱ ᱟᱹᱵᱩ ᱥᱟᱯᱷᱟᱭᱟ, ᱚᱱᱟ ᱠᱚᱨᱮ ᱠᱷᱚᱡ ᱟᱭᱢᱟ ᱠᱟᱱᱟᱜ ᱨᱳᱜᱽ ᱵᱤᱦᱤᱱ ᱠᱚ ᱟᱵᱚ ᱦᱚᱲᱢᱚ ᱨᱮ ᱥᱤᱨᱡᱟᱹᱣᱚᱜ ᱛᱟᱵᱚᱱ ᱜᱮᱭᱟ᱾
ᱮᱠᱟᱞ ᱮᱠᱟᱞ,
ᱟ ᱦᱚᱲᱢᱚ ᱨᱮ ᱨᱳᱜᱽ ᱵᱤᱜᱷᱤᱱ ᱦᱩᱭ ᱞᱮᱱᱠᱷᱟᱡ ᱜᱮ ᱨᱟᱱ ᱡᱚᱢ ᱠᱟᱛᱮᱜ ᱦᱚᱸ ᱥᱮ ᱥᱟᱱᱟᱢᱟᱜ ᱫᱚ ᱵᱟᱝ ᱱᱟᱯᱟᱭᱚᱜ ᱜᱮᱭᱟ ᱾
ᱮᱠᱟᱞ ᱮᱠᱟᱞ ᱚᱱᱟ ᱠᱷᱟᱹᱛᱤᱨ ᱱᱤᱛᱚᱜ ᱚᱠᱛᱚ ᱨᱮ ᱧᱮᱞ ᱞᱮᱠᱷᱟᱱ ᱚᱱᱠᱟᱱᱟᱜ ᱠᱚ ᱡᱚᱢᱟᱜ ᱵᱚ ᱡᱚᱢᱮᱫ ᱠᱷᱟᱹᱛᱤᱨ ᱨᱳᱜᱽ ᱟᱡᱟᱨ ᱠᱚᱦᱚᱸ ᱟᱹᱰᱤ ᱞᱚᱜᱚᱱ ᱦᱩᱭ ᱜᱚᱫᱚᱜ ᱠᱟᱱᱟ᱾ ᱡᱮᱢᱚᱱ ᱥᱮᱫᱟᱭ, ᱦᱚᱲ ᱠᱚ ᱧᱮᱞᱼᱼ ᱛᱟᱦᱮ ᱠᱟᱱᱟ ᱩᱱᱠᱩ ᱫᱚ ᱱᱤᱛᱚᱜ ᱦᱚᱸ ᱡᱟᱦᱟᱸᱭ ᱱᱟᱥᱮᱱᱟᱜ ᱩᱱᱠᱳ᱾ ᱜᱚᱲᱚᱢ ᱦᱟᱲᱟᱢ ᱛᱟᱠᱚ ᱩᱱᱠᱩ ᱦᱮᱱᱟᱜ ᱠᱚᱣᱟ, ᱩᱱᱠᱩ ᱠᱚᱫᱚ ᱱᱤᱛᱚᱜ ᱦᱚᱸ ᱟᱹᱰᱤ ᱠᱮᱴᱮᱡ ᱜᱮ ᱢᱮᱱᱟᱜ ᱠᱚᱣᱟ ᱢᱮᱱᱠᱷᱟᱱ ᱟᱵᱚ ᱠᱚᱫᱚ ᱱᱟᱥᱮᱱᱟᱜ ᱵᱟᱵᱟ ᱛᱟᱠᱚ ᱩᱢᱮᱨ ᱠᱷᱟᱡ ᱫᱚ ᱩᱝᱠᱩ ᱫᱚ ᱟᱹᱰᱤ ᱞᱚᱜᱚᱱ ᱨᱳᱜᱽ ᱟᱡᱟᱨ ᱠᱚ ᱧᱟᱢ ᱜᱚᱫᱮᱫ ᱵᱚᱱᱟ᱾
ᱦᱳᱭ ᱦᱳᱭ᱾ ᱟᱨ ᱚᱱᱮ ᱚᱱᱟ ᱚᱱᱟ ᱦᱚᱸ ᱢᱤᱫᱴᱟᱝ ᱠᱟᱱᱟ ᱟᱹᱛᱩ ᱫᱤᱥᱚᱢ ᱨᱮᱱ ᱡᱟᱦᱟᱸ ᱟᱵᱚ ᱦᱟᱯᱲᱟᱢ ᱠᱚ ᱢᱮᱱᱟᱜ ᱠᱟᱜ ᱠᱚᱱ ᱛᱟᱵᱚᱱᱟ
ᱞᱟᱦᱟ ᱛᱮᱫᱚ ᱟᱹᱰᱤ ᱟᱭᱢᱟ, ᱢᱟᱱᱮ ᱟᱭᱢᱟ ᱩᱢᱮᱨ ᱫᱷᱟᱹᱵᱤᱡ ᱜᱮ ᱩᱱᱠᱩ ᱡᱮᱣᱮᱛ ᱠᱚ ᱛᱟᱦᱮᱸᱱ ᱠᱟᱱ ᱛᱟᱦᱮᱸᱱᱟ ᱾
ᱮᱠᱟᱞ ᱮᱠᱟᱞ ᱮᱠᱟᱞ᱾
ᱠᱟ ᱡᱟᱦᱟᱱᱟᱜ ᱡᱤᱱᱤᱥ ᱜᱮ ᱵᱟᱝ ᱢᱟᱱᱟᱣ ᱵᱟᱛᱟᱨ ᱠᱷᱟᱹᱛᱤᱨ ᱛᱮ ᱦᱚᱲᱢᱚ ᱨᱮ ᱨᱳᱜᱽ ᱟᱡᱟᱨ ᱠᱩ ᱦᱩᱭᱩᱜ ᱠᱟᱱᱛᱮ ᱟᱹᱰᱤ ᱩᱥᱟᱹᱨᱟ ᱢᱟᱱᱮ ᱨᱳᱜᱽ ᱵᱤᱜᱷᱤᱱ ᱛᱮ ᱦᱚᱨᱟ ᱵᱟᱹᱲᱤᱡ ᱦᱩᱭᱩᱜ